ᱦᱮᱞᱳ ᱦᱮᱞᱳ ᱦᱮᱞᱳ
ᱦᱮᱸ ᱦᱮᱞᱳ ᱟᱸᱡᱚᱢᱚᱜ ᱠᱟᱱᱟ? ᱦᱮᱞᱳ ᱦᱮᱸ ᱞᱟᱹᱭ ᱟᱸᱡᱚᱢᱚᱜ ᱠᱟᱱᱟ
ᱦᱮᱞᱳ
ᱦᱮᱸ ᱦᱮᱞᱳ
ᱦᱮᱞᱳ
ᱦᱮᱸ ᱥᱟᱹᱜᱩᱱ ᱥᱮᱛᱟᱜ ᱦᱮᱞᱳ
ᱨᱚᱲ
ᱦᱮᱸ᱾ ᱦᱮ, ᱟᱸᱡᱚᱢᱚᱜ ᱠᱟᱱᱟ᱾
ᱦᱮᱞᱳᱣ᱾ ᱦᱮᱸ ᱛᱚ᱾
ᱦᱮᱭ ᱪᱮᱫ ᱠᱚᱵᱤᱱ ᱪᱤᱠᱟᱹ ᱵᱟᱲᱟᱭ ᱫᱟ?
ᱪᱤᱠᱟᱹ ᱵᱟᱝ ᱜᱮ ᱱᱚᱜᱼᱚᱭ ᱢᱮᱱᱟᱜ ᱞᱤᱧᱟ ᱚᱲᱟᱜ ᱨᱮᱜᱮ᱾ ᱟᱹᱵᱤᱱ ᱫᱚ?
ᱚᱸ ᱟᱹᱞᱤᱧ ᱦᱚᱸ ᱪᱮᱜ ᱱᱚ ᱵᱟᱝ ᱜᱮ ᱚᱲᱟᱜ ᱠᱚᱨᱮ ᱜᱮ ᱱᱚᱜᱼᱚᱭ ᱫᱩᱲᱩᱵ ᱵᱟᱲᱟ ᱦᱩᱭ ᱠᱟᱱᱟ᱾ ᱫᱟᱜ ᱠᱚ ᱡᱚᱨᱚᱭᱮᱜᱼᱟᱭ ᱛᱚ ᱚᱱᱟᱛᱮ ᱚᱲᱟᱜ ᱠᱚᱨᱮ ᱜᱮ᱾
ᱚᱻ ᱦᱮᱸ ᱛᱚ ᱥᱮᱛᱟᱜ ᱠᱷᱚᱱ ᱜᱮ ᱫᱟᱜ ᱫᱟᱭ ᱛᱟᱦᱚᱞᱮ ᱚᱱᱛᱮ ᱫᱚ? ᱪᱤᱠᱟᱹ ᱦᱚ ᱵᱟᱝ ᱜᱮ ᱚᱲᱟᱜ ᱨᱮ ᱜᱮ
ᱦᱮᱸ ᱛᱟᱞᱚᱞᱮ ᱪᱟᱥ ᱵᱟᱥ ᱠᱚᱫᱚ ᱛᱤᱱᱟᱹᱜ ᱴᱟᱜ ᱯᱮ ᱛᱤᱱᱟᱹᱜ ᱥᱟᱺᱜᱤᱧ ᱠᱮᱜ-ᱟ
ᱪᱟᱥ ᱵᱟᱥ ᱫᱚ ᱱᱚᱜ-ᱚᱭ ᱛᱚ ᱨᱚᱦᱚᱭ ᱦᱩᱭᱩᱜ ᱠᱟᱱ ᱜᱮᱭᱟ ᱮᱠᱷᱚᱱᱳ ᱪᱟᱵᱟ ᱫᱚ ᱟᱹᱣᱨᱤ ᱪᱟᱵᱟᱜ-ᱟ ᱦᱚᱞᱟ ᱢᱟᱫᱷᱮᱨ ᱠᱷᱚᱱ ᱜᱮ ᱨᱚᱦᱚᱭ ᱦᱩᱭᱩᱜ ᱠᱟᱱᱟ ᱦᱟᱜ
ᱚ ᱛᱟᱦᱚᱞᱮ ᱥᱤ ᱵᱟᱲᱟ ᱠᱚᱫᱚ ᱪᱮᱫ ᱚᱱᱮ ᱱᱟᱦᱮᱞ ᱛᱮᱯᱮ ᱥᱤ ᱦᱚᱪᱚᱭᱮᱜ-ᱟ ᱥᱮ ᱢᱟᱱᱮ ᱪᱮᱫ ᱠᱚ ᱞᱟᱹᱭᱟ ᱚᱱᱟ ᱜᱟᱹᱲᱤ ᱴᱟᱠᱴᱚᱨ ᱠᱚᱠᱚ ᱢᱮᱱ ᱫᱚ ᱚᱱᱟ ᱛᱮᱯᱮ ᱥᱤ ᱪᱚᱭ ᱫᱟ
ᱥᱤ ᱫᱚ ᱦᱟᱸᱜ ᱢᱟᱱᱮ ᱵᱟᱱᱟᱨ ᱛᱮᱜᱮ ᱦᱩᱭᱩᱜ ᱠᱟᱱᱟ ᱟᱨᱠᱤ ᱢᱟᱱᱮ ᱴᱨᱟᱠᱴᱚᱨ ᱛᱮᱦᱚᱸ ᱛᱟᱨᱯᱚᱨ ᱱᱚᱣᱟ ᱱᱟᱦᱮᱞ ᱛᱮᱦᱚᱸ ᱵᱟᱱᱟᱨ ᱛᱮᱜᱮ ᱟᱨᱠᱤ ᱱᱟᱦᱮᱞ ᱛᱚ ᱩᱱᱟᱹᱜ ᱫᱚ ᱚᱥᱚᱢᱵᱷᱚᱵᱽ ᱜᱮᱭᱟ ᱛᱚ
ᱦᱮᱸ ᱦᱮᱸ ᱟᱫᱚ ᱰᱷᱮᱨ ᱧᱚᱜ ᱛᱟᱦᱮᱸ ᱞᱮᱱ ᱠᱷᱟᱱ ᱫᱚ ᱟᱫᱚ ᱠᱟᱹᱴᱤᱡ ᱮᱴᱠᱮ ᱴᱚᱲᱮᱜ ᱜᱮᱭᱟ ᱠᱚᱢ ᱠᱷᱟᱱ ᱴᱷᱤᱠ ᱜᱮᱭᱟ
ᱦᱮᱸ
ᱚᱱᱛᱮ ᱫᱚ ᱛᱟᱦᱚᱞᱮ ᱥᱮᱛᱟᱜ ᱠᱷᱚᱱ ᱜᱮ ᱫᱟᱜ ᱫᱟᱭ ᱛᱮᱦᱮᱱ ᱫᱚ ᱵᱟᱝ
ᱦᱮᱸ ᱥᱮᱛᱟᱜ ᱠᱷᱚᱱᱟᱜ ᱜᱮ ᱫᱟᱜ ᱫᱟᱭ ᱟᱯᱮ ᱦᱟᱜ ᱵᱮᱲᱟ ᱛᱮ ᱯᱟᱞᱮᱫ ᱛᱮ ᱯᱷᱟᱸᱠᱟᱭ ᱜᱮᱪᱚ ᱦᱟᱜ ᱚᱱᱟ ᱵᱟᱝ ᱞᱟᱹᱭ ᱫᱟᱲᱮᱭᱟᱜ ᱠᱟᱱᱟ
ᱦᱮᱸ ᱛᱚ
ᱫᱟᱜ ᱜᱮᱪᱚᱭ ᱥᱮ ᱪᱤᱠᱟᱹᱭᱟᱭ ᱦᱟᱜ ᱮᱠᱷᱚᱱ ᱚᱱᱮ ᱥᱮᱨᱢᱟ ᱡᱟᱹᱲᱤ ᱨᱮᱱᱟᱜ ᱫᱚ ᱱᱮᱛᱟᱨ ᱫᱚ ᱦᱟᱜ ᱵᱟᱝ ᱞᱟᱹᱭ ᱫᱟᱲᱮᱜ ᱟᱢ ᱡᱮ ᱪᱮᱫ ᱞᱮᱠᱟ ᱢᱟᱱ ᱴᱟᱴᱠᱟ ᱜᱮ ᱨᱤᱢᱤᱞ ᱮ ᱨᱟᱠᱟᱵ ᱟᱭ ᱟᱫᱚ ᱴᱟᱴᱠᱟ ᱜᱮ ᱫᱟᱜ ᱮ ᱡᱚᱨᱚᱭᱟ ᱚᱱᱟᱛᱮ
ᱨᱚᱦᱚᱭ ᱵᱟᱲᱟ ᱠᱚᱫᱚ ᱛᱟᱦᱚᱞᱮ ᱟᱯᱮ ᱫᱚ
ᱨᱚᱦᱚᱭ ᱵᱟᱲᱟ ᱠᱚ ᱱᱚᱛᱮ ᱫᱚ ᱟᱹᱣᱨᱤᱭᱟᱜ-ᱟ ᱚᱱᱮ ᱟᱞᱮ ᱫᱚ ᱦᱟᱸᱜ ᱠᱮᱱᱮᱞ ᱫᱟᱜ ᱵᱷᱚᱨᱥᱟ ᱨᱚᱦᱚᱭ ᱛᱚ ᱠᱮᱱᱮᱞ ᱫᱟᱜ ᱵᱟᱝ ᱦᱮᱡ ᱞᱮᱱᱠᱷᱟᱱ ᱫᱚ ᱦᱟᱜ ᱵᱟᱞᱮ ᱨᱚᱦᱚᱭ ᱫᱟᱲᱮᱭᱟᱜ ᱠᱟᱱᱟ
ᱟᱪᱪᱷᱟ ᱟᱨ ᱥᱮᱨᱢᱟ ᱡᱟᱹᱲᱤ ᱫᱟᱜ ᱫᱚ
ᱥᱮᱨᱢᱟ ᱡᱟᱹᱲᱤ ᱫᱟᱜ ᱫᱚ ᱵᱟᱝ ᱛᱟᱦᱮᱱᱟ ᱢᱟᱱᱮ ᱵᱟᱝ ᱛᱚᱵᱟᱜ ᱜᱮᱭᱟ ᱚᱱᱠᱟ ᱢᱟᱱᱮ ᱵᱟᱞᱤ ᱠᱟᱛᱤᱡ ᱤᱭᱟᱹ ᱜᱮᱭᱟ ᱟᱫᱚ ᱡᱩᱫᱤ ᱢᱤᱫ ᱫᱷᱟᱣ ᱥᱤᱭᱟᱜ ᱠᱷᱟᱱ ᱫᱚ ᱦᱚᱭᱛᱚ ᱛᱚᱵᱟ ᱵᱟᱹᱲᱤᱡᱩᱜ-ᱟ ᱟᱫᱚ ᱚᱱᱟ ᱯᱟᱲᱟᱜ ᱯᱚᱪᱷᱟᱱ ᱦᱚᱸ ᱵᱟᱝ ᱤᱧ ᱯᱚᱪᱟᱱ ᱠᱟᱜ-ᱟ ᱛᱚ ᱦᱮᱸ
ᱟᱪᱪᱷᱟ
ᱡᱚᱢ ᱵᱟᱲᱟ ᱠᱚ ᱛᱟᱦᱚᱞᱮ ᱦᱩᱭ ᱠᱟᱱᱟ
ᱦᱮᱸ ᱡᱚᱢ ᱵᱟᱲᱟ ᱫᱚ ᱦᱩᱭᱩᱜᱮ ᱱᱟᱥᱮᱱᱟ ᱥᱮᱛᱟᱜ ᱢᱟᱱᱮ ᱱᱟᱥᱛᱟ ᱞᱮᱠᱟ ᱫᱚ ᱦᱩᱭᱜᱚᱫ ᱟᱠᱟᱱᱟ ᱟᱫᱚ ᱦᱟᱸᱜ ᱚᱱᱟ ᱵᱟᱹᱫᱽ ᱠᱚᱨᱮ ᱜᱮ ᱩᱱᱠᱩ ᱜᱩᱰᱩ ᱠᱩᱠᱚ ᱛᱟᱲᱟᱣ ᱟᱠᱟᱫ ᱠᱚᱣᱟ ᱛᱚ ᱟᱫᱚ ᱩᱱᱠᱩ ᱚᱱᱟᱜᱮ ᱤᱭᱟᱹ ᱦᱟᱸᱜ ᱪᱟᱞᱟᱜ ᱞᱟᱹᱜᱤᱫ ᱞᱤᱧ ᱚᱱᱮ ᱜᱩᱰᱩ ᱠᱚ ᱛᱟᱲᱟᱣ ᱠᱮᱜ ᱠᱚᱣᱟ ᱟᱫᱚ ᱦᱟᱜ ᱟᱲᱤ ᱠᱚ ᱦᱟᱜ ᱡᱚᱛᱨᱟᱣ ᱦᱩᱭᱩᱜ-ᱟ ᱛᱚ ᱱᱤᱛᱚᱜ ᱠᱷᱚᱱ ᱵᱟᱢ ᱡᱩᱛ ᱡᱚᱛᱨᱟ ᱟᱨᱵᱟ ᱠᱷᱟᱱ ᱦᱟᱸᱜ ᱯᱚᱨᱛᱮ ᱦᱟᱸᱜ ᱚᱱᱟ ᱫᱟᱜ ᱠᱚ ᱦᱮᱡ ᱞᱮᱱᱠᱷᱟᱱ ᱦᱟᱸᱜ ᱚᱱᱟ ᱫᱚ ᱤᱱᱟᱹ ᱛᱚᱞ ᱠᱟᱹᱴᱤᱡ ᱤᱭᱟᱹ ᱮᱸᱴᱠᱮᱴᱚᱲᱮ ᱧᱚᱜᱚᱜ-ᱟ ᱚᱱᱮ ᱦᱟᱥᱟ ᱵᱟᱭ ᱛᱤᱸᱜᱩᱱᱟ ᱤᱱᱟᱹ ᱯᱚᱨᱮ ᱢᱟᱱᱮ ᱦᱟᱥᱟᱢ ᱮᱢᱟ ᱟᱨᱦᱚᱸ ᱞᱟᱸᱫᱩᱲᱟᱭ ᱢᱟᱱᱮ ᱫᱟᱜ ᱪᱤᱛ ᱛᱚ ᱫᱟᱜ ᱫᱟᱹᱲᱟᱭ ᱡᱚᱠᱷᱚᱱ ᱪᱟᱞᱟᱜ ᱞᱟᱹᱜᱤᱫ ᱟᱹᱞᱤᱧ ᱚᱱᱟᱜᱮ
ᱟᱪᱪᱷᱟ
ᱚᱱᱟ ᱟᱲᱮ ᱠᱩᱞᱤᱧ ᱥᱩᱨᱭᱟᱹᱣ ᱚᱴᱚᱜ ᱠᱟᱜ-ᱟ ᱠᱟᱹᱴᱤᱡ ᱡᱮᱱᱚ ᱫᱟᱜ ᱠᱚ ᱟᱞᱩ ᱤᱭᱟᱹᱜ ᱢᱟ ᱯᱟᱨᱚᱢᱚᱜ ᱢᱟ ᱯᱩᱨᱟᱹ ᱠᱷᱟᱱᱟᱜ ᱡᱚᱛᱚᱣᱟᱠ ᱟᱨᱚ ᱵᱚᱭ ᱞᱮ ᱟᱨᱚ ᱚᱱᱮ ᱡᱟᱦᱟᱸ ᱠᱩ ᱢᱟᱜ ᱵᱷᱟᱥᱠᱟᱣ ᱠᱟᱫᱟ ᱟᱫᱚ ᱡᱚᱛᱚ ᱦᱟᱸᱜ ᱤᱭᱟᱹ ᱪᱟᱵᱟᱜ-ᱟ ᱦᱟᱱᱛᱮ ᱱᱟᱛᱮ ᱚᱱᱮ ᱤᱭᱟᱹ ᱪᱟᱵᱟᱜ-ᱟ ᱨᱟᱯᱩᱫ ᱪᱟᱵᱟᱜ-ᱟ ᱟᱲᱮ ᱠᱩ ᱟᱨ ᱱᱮᱛ ᱛᱳ ᱨᱮ ᱵᱮᱱᱟᱣ ᱠᱟᱜ ᱠᱷᱟᱱ ᱫᱚ ᱮᱸᱰᱮᱠᱷᱟᱱ ᱠᱟᱹᱴᱤᱡ ᱤᱭᱟᱹᱜ-ᱟ ᱚᱱᱮ ᱠᱟᱝᱜᱤ ᱤᱭᱟᱹᱜ-ᱟ ᱟᱨᱠᱤ ᱵᱟᱝ ᱞᱟᱸ ᱫᱩᱲᱩᱜ-ᱟ ᱟᱨ
ᱛᱟᱦᱚᱞᱮ ᱫᱟᱜ ᱫᱟᱭ ᱛᱚ ᱫᱚᱢᱮ ᱜᱚᱝᱜᱷᱟ ᱠᱚᱫᱚ ᱠᱚ ᱚᱸᱰᱚᱠᱚᱜ ᱠᱟᱱᱟ ᱥᱮ ᱢᱮᱱᱛᱮ ᱟᱞᱮ
ᱦᱮᱸ ᱩᱰᱩᱜ ᱫᱚᱠᱚ ᱩᱰᱩᱠᱚᱜ ᱠᱟᱱ ᱜᱮᱭᱟ ᱱᱟᱜ ᱵᱟᱝ ᱫᱚ ᱵᱟᱝ ᱳᱭ ᱫᱚ ᱠᱚ ᱩᱵᱩ ᱠᱚᱜ ᱠᱟᱱ ᱜᱮᱭᱟ
ᱟᱪ ᱪᱷᱟ
ᱦᱚᱞᱟᱢ ᱵᱟᱲᱟᱭᱮᱫ ᱠᱚ ᱜᱮᱭᱟ ᱠᱚ ᱞᱟᱭ ᱦᱮᱸ
ᱟᱪᱪᱷᱟ
ᱟᱯᱮ ᱜᱮ ᱚᱱᱛᱮ ᱪᱮᱫ ᱞᱮᱠᱟ ᱫᱟᱜ
ᱟᱞᱮ ᱦᱚᱸ ᱧᱟᱢᱚᱜ ᱠᱟᱱ ᱜᱮᱭᱟ ᱠᱩ ᱵᱟᱝ ᱫᱚ ᱵᱟᱝ ᱜᱮ
ᱦᱮᱸ ᱛᱚ ᱛᱟᱦᱚᱞᱮ ᱫᱟᱜ ᱡᱟᱹᱲᱤ ᱠᱚᱫᱚ ᱪᱮᱫ ᱞᱮᱠᱟ ᱦᱩᱭᱩᱜ ᱠᱟᱱᱟ ᱥᱮ ᱵᱟᱝ?
ᱫᱟᱜ ᱡᱟᱹᱲᱤ ᱦᱩᱭᱩᱜ ᱠᱟᱱ ᱜᱮᱭᱟ ᱛᱮᱦᱮᱧ ᱛᱮᱫ ᱜᱮ ᱵᱟᱭ ᱫᱟᱜ ᱠᱟᱫᱟ ᱦᱟᱸᱜ ᱦᱟᱯᱮ ᱟᱫᱚ ᱨᱤᱢᱤᱞ ᱢᱟᱛᱚᱭ ᱨᱟᱠᱟᱵ ᱠᱟᱵ ᱜᱤᱭᱟ ᱫᱟᱜ ᱜᱤᱪᱚᱭ ᱦᱟᱸᱜ
ᱦᱮᱸ ᱛᱚ ᱛᱟᱦᱚᱞᱮ ᱥᱤᱛᱩᱝ ᱫᱚ ᱥᱤᱛᱩᱝ ᱵᱟᱲᱟᱭᱮᱜ-ᱟ ᱥᱮ ᱵᱟᱝ ᱟᱯᱮ ᱥᱮᱫ ᱫᱚ?
ᱥᱤᱛᱷᱚᱞ ᱫᱚᱭ ᱥᱤᱛᱩᱝ ᱜᱮᱭᱟ ᱵᱟᱝ ᱫᱚ ᱵᱟᱝ ᱟᱫᱚ ᱱᱤᱛᱚᱜ ᱱᱮᱛᱟᱨ ᱫᱤᱱ ᱫᱚ ᱠᱚᱠᱷᱚᱱ ᱠᱤ ᱢᱟᱱᱮ ᱥᱤᱛ ᱫᱚᱝᱟᱭ ᱦᱚᱴᱟᱛ ᱜᱮ ᱨᱤᱢᱤᱞᱟᱭ ᱫᱟᱜ ᱮ ᱡᱚᱨᱚᱭᱟ ᱦᱩ
ᱦᱮᱸ ᱢᱟᱱᱮ ᱡᱟᱦᱟᱸ ᱥᱮᱫ ᱚᱱᱟ ᱵᱟᱭᱨᱮ ᱡᱮ ᱠᱟᱹᱴᱤᱡ ᱵᱟᱡᱟᱨ ᱴᱟᱡᱟᱨ ᱠᱚᱢ ᱪᱟᱞᱟᱣ ᱵᱟᱲᱟᱜ-ᱟ ᱚᱱᱟ ᱠᱚᱦᱚᱸ ᱟᱞᱚᱢ ᱵᱷᱚᱨᱥᱟᱜ-ᱟ ᱪᱷᱟᱛᱟ ᱠᱚ ᱥᱟᱵ ᱠᱟᱛᱮ ᱜᱮ ᱪᱟᱞᱟᱣ ᱦᱩᱭᱩᱜ-ᱟ ᱵᱟᱠᱷᱟᱡ ᱫᱚ ᱢᱟᱱᱮ ᱤᱧᱟᱹᱜ ᱱᱮ ᱢᱚᱱᱮ ᱵᱮᱲᱟᱢ ᱧᱮᱞ ᱠᱮᱫᱮᱭᱟ ᱚᱱᱟ ᱢᱟᱨᱥᱟᱞ ᱠᱮᱫᱟᱭ ᱧᱮᱞ ᱢᱮ ᱦᱟᱜ ᱦᱟᱛᱨᱟ ᱰᱟᱦᱟᱨ ᱠᱷᱟᱱᱜᱮ ᱢᱟ ᱨᱤᱢᱤᱞ ᱦᱟᱱᱮ ᱨᱩᱨ ᱦᱩᱨ ᱨᱟᱠᱟᱵ ᱮᱱᱟ ᱟᱨ
ᱦᱩᱸ
ᱢᱟᱱᱮ ᱚᱠᱟ ᱥᱮᱫ ᱪᱟᱞᱟᱜᱼᱟ ᱟᱨ ᱵᱟᱢ ᱪᱟᱞᱟᱜᱼᱟ ᱟᱨ ᱩᱢᱩᱞ ᱟᱱ ᱴᱚᱴᱷᱟ ᱡᱩᱫᱤ ᱵᱟᱝ ᱠᱷᱟᱱ ᱞᱚᱦᱚᱫ ᱪᱟᱵᱟᱭᱮᱱᱟᱛᱮ ᱦ ᱩᱱ ᱨᱮ ᱟᱫᱚ ᱦᱮᱸ
ᱫᱟᱠᱟ ᱠᱚᱫᱚ ᱛᱟᱦᱚᱞᱮ ᱟᱹᱣᱨᱤᱵᱤᱱ ᱡᱚᱢᱟ ᱵᱟᱝ
ᱦᱮᱸ ᱫᱟᱠᱟ ᱠᱩᱫᱚ ᱵᱟᱝ ᱡᱚᱢ ᱦᱩᱭ ᱠᱟᱱᱟ ᱱᱮᱜ-ᱮ ᱪᱟᱞᱟᱜ ᱦᱩᱭᱩᱜ ᱞᱤᱧ ᱦᱟᱜ ᱛᱟᱦᱟᱸᱜ ᱚᱱᱟ ᱪᱟᱞᱟᱜ ᱚᱱᱟ ᱟᱲᱤ ᱛᱚᱞ ᱦᱟᱸᱜ ᱞᱤᱧ ᱪᱟᱞᱟᱜ-ᱟ ᱛᱚ, ᱦᱟᱞᱠᱟ ᱫᱩᱞᱱᱚᱜ
ᱟᱪ ᱪᱷᱟ ᱦᱚᱭᱛᱚ
ᱦᱮᱸ ᱟᱫᱚ ᱡᱚᱢ ᱦᱩᱭᱩᱜ-ᱟ ᱦᱟᱜ ᱤᱥᱤᱱ ᱵᱟᱲᱟᱭᱟ ᱠᱚ ᱚᱲᱟᱜ ᱦᱚᱲ ᱠᱩ
ᱦᱮᱸᱛᱚ ᱚᱲᱟᱜ ᱦᱚᱲ ᱠᱚᱫᱚ ᱛᱟᱦᱞᱮ ᱪᱮᱫ ᱞᱮᱠᱟ ᱱᱟᱯᱟᱭ ᱵᱟᱲᱟ ᱜᱮ
ᱦᱮᱸ ᱚᱲᱟᱜ ᱦᱚᱲ ᱱᱟᱯᱟᱭ ᱵᱟᱲᱟ ᱜᱮ ᱮᱠᱷᱚᱱ ᱱᱟᱯᱟᱭ ᱵᱟᱲᱟ ᱜᱮ ᱡᱚᱛᱚ ᱠᱚᱜᱮ ᱾ ᱴᱷᱤᱠ ᱴᱷᱟᱠ ᱜᱮ ᱢᱮᱱᱟᱜ ᱠᱚᱣᱟ ᱾
ᱦᱮᱸ ᱛᱚ ᱟᱯᱮᱫ ᱫᱚ ᱛᱟᱦᱚᱞᱮ ᱪᱮᱫ ᱞᱮᱠᱟ, ᱪᱮᱫ ᱞᱮᱠᱟ ᱯᱮ ᱯᱟᱲᱟᱜ ᱠᱟᱱᱟ ᱵᱤᱨ ᱫᱤᱥᱚᱢ ᱥᱮ ᱪᱮᱫ ᱞᱮᱠᱟ?
ᱟᱞᱮ ᱫᱚ ᱦᱟᱜ ᱵᱤᱨ ᱫᱤᱥᱚᱢ ᱜᱮ ᱵᱤᱨ ᱫᱤᱥᱚᱢ ᱫᱚ ᱾
ᱟᱪᱪᱷᱟ ᱦᱮᱸ ᱛᱚ
ᱦᱮᱸ ᱦᱮᱸ ᱛᱟᱦᱞᱮ ᱟᱯᱮᱥᱮᱫ ᱫᱚ ᱥᱚᱵᱽᱡᱤ ᱠᱚ ᱪᱟᱥ ᱠᱚ ᱦᱚ ᱦᱩᱭᱩᱜ ᱜᱮᱭᱟ ᱥᱮ
ᱥᱚᱵᱡᱤ ᱫᱚ ᱥᱮᱨᱚᱠᱚᱢ ᱫᱚ ᱪᱟᱥ ᱵᱟᱝ ᱦᱩᱭᱩᱜ ᱜᱮᱭᱟ?
ᱦᱮᱸ ᱚᱲᱟᱜ ᱡᱚᱢ ᱞᱟᱹᱜᱤᱫ ᱥᱮ ᱡᱟᱸᱦᱟᱱᱟᱜ
ᱦᱮᱸ ᱚᱲᱟᱜ ᱡᱚᱢ ᱞᱟᱹᱜᱤᱫ ᱫᱚ ᱱᱚᱣᱟ ᱵᱟᱲᱜᱮ ᱠᱚᱨᱮ ᱜᱮ ᱡᱟᱜᱮ ᱦᱩᱭᱩᱜ ᱜᱮᱭᱟ ᱾ ᱟᱲᱟᱜ ᱥᱟᱠᱟᱢ ᱠᱚ ᱟᱥᱚᱞᱮ ᱟᱞᱮ ᱥᱮᱫ ᱫᱚ ᱮᱴᱟᱜ ᱨᱮᱠᱚᱢ ᱦᱟᱥᱟ ᱛᱚ ᱢᱟᱱᱮ ᱚᱱᱟ ᱟᱫᱟᱨᱥ ᱠᱤᱪᱷᱩ ᱥᱚᱵᱡᱤ ᱫᱚ ᱥᱮᱨᱚᱠᱚᱢ ᱫᱚ ᱵᱟᱝ ᱦ ᱦᱩᱭᱩᱜ ᱜᱮᱭᱟ, ᱟᱨᱠᱤ ᱵᱮᱸᱜᱟᱲ ᱛᱮᱫᱜ ᱜᱮ ᱢᱟᱱᱮ ᱦᱩᱭᱩᱜᱭ ᱜᱮᱭᱟ᱾
ᱦᱮᱸ
ᱡᱮᱢᱚᱱ ᱱᱚᱜ ᱚᱭ ᱯᱚᱴᱚᱞ ᱠᱚᱨᱚᱞᱟ ᱚᱱᱟ ᱠᱚᱫᱚ ᱵᱟᱝ ᱦᱩᱭᱩᱜ ᱜᱮᱭᱟ ᱥᱮᱨᱚᱠᱚᱢ ᱠᱚᱫᱚ ᱾
ᱟᱞᱮᱥᱮᱫ ᱫᱚ ᱚᱱᱠᱟ ᱢᱟᱱᱮ ᱦᱩᱭ ᱫᱚ ᱡᱚᱛᱚ ᱟᱜᱮ ᱦᱩᱭᱩᱜ ᱜᱮᱭᱟ ᱢᱟᱱᱮ ᱵᱟᱹᱞᱤ ᱦᱟᱥᱟ ᱛᱟᱦᱚᱞᱮ ᱱᱚᱣᱟ ᱫᱷᱟᱨᱮ ᱫᱚ ᱡᱷᱚᱛᱚᱱᱟᱜ ᱜᱮ ᱦᱩᱭᱩᱜᱼᱟ ᱟᱚᱱ ᱵᱟᱠᱚ ᱪᱟᱥ ᱜᱮᱭᱟ ᱚᱱᱠᱟ
ᱟᱪᱪᱷᱟ᱾
ᱢᱟᱱᱮ ᱚᱱᱠᱟ ᱢᱟᱱᱮ ᱵᱟᱠᱚ ᱪᱟᱥ ᱜᱮᱭᱟ, ᱚᱲᱟᱜ ᱡᱚᱢ ᱞᱟᱜᱟᱜ ᱠᱚ ᱪᱟᱥ ᱜᱮᱭᱟ ᱚᱱᱠᱟ ᱵᱟᱠᱷᱟᱡ ᱫᱚ ᱠᱚ ᱪᱟᱥᱟ ᱰᱮᱨ ᱰᱮᱨ ᱫᱚ ᱠᱚ ᱪᱟᱥᱟ
ᱵᱟᱹᱞᱤ ᱦᱟᱥᱟ ᱫᱚ ᱵᱟᱝ ᱠᱟᱱᱟ ᱛᱚ, ᱟᱫᱚ ᱤᱱᱟᱹ ᱠᱷᱟᱹᱛᱤᱨ ᱛᱮ ᱢᱟᱱᱮ ᱵᱟᱝ ᱦᱩᱭᱩᱜ ᱜᱮᱭᱟ ᱟᱨᱠᱤ ᱥᱚᱵᱡᱤ ᱠᱚᱫᱚ ᱥᱮᱨᱚᱠᱚᱢ? ᱩᱱᱫᱚ ᱵᱮᱸᱜᱟᱲ ᱛᱮᱫ ᱠᱚ ᱪᱟᱥ ᱵᱟᱲᱟᱭ ᱜᱮᱭᱟ ᱾
ᱛᱟᱦᱞᱮ ᱢᱤᱫ ᱚᱠᱟᱞᱮᱠᱟ ᱚᱱᱮ ᱵᱟᱨ ᱥᱤᱡᱤᱱ ᱯᱮ ᱪᱟᱥ ᱜᱮᱭᱟ ᱥᱮ ᱢᱤᱫ ᱥᱤᱡᱤᱱ ᱜᱮ
ᱟᱞᱮ ᱫᱚ ᱦᱟᱸᱜ ᱢᱤᱫ ᱥᱤᱡᱤᱱ ᱜᱮ ᱠᱟᱨᱚᱱ ᱱᱚᱜᱼᱚᱭ ᱥᱮᱨᱢᱟ ᱡᱟᱹᱲᱤ ᱫᱟᱜ ᱜᱮᱦᱟᱜ ᱤᱱᱟᱹ ᱵᱷᱚᱨᱥᱟ ᱜᱮ ᱡᱮᱢᱚᱱ ᱱᱤᱛᱚᱜ ᱦᱟᱸᱜ ᱟᱨᱠᱤ ᱱᱤᱭᱟᱹ ᱥᱤᱡᱤᱱ ᱜᱮ ᱦᱟᱸᱜ ᱞᱮ ᱪᱟᱥᱟ ᱦᱟᱸᱜ ᱟᱫᱚ ᱥᱮᱨᱚᱠᱚᱢ ᱫᱚ ᱪᱟᱥ ᱛᱚ ᱵᱟᱝᱜᱮ ᱟᱫᱚ ᱠᱮᱱᱮᱞ ᱠᱚ ᱛᱚ ᱵᱟᱹᱱᱩᱜᱼᱟ ᱥᱮ ᱠᱮᱱᱮᱞ ᱦᱚᱸ ᱵᱟᱹᱱᱩᱜᱼᱟ ᱮᱨᱯᱚᱨ ᱢᱟᱱᱮ ᱢᱤᱱᱤ ᱠᱚᱨᱮᱱᱟᱜ ᱦᱚᱸ ᱵᱮᱵᱚᱥᱛᱟ ᱵᱟᱹᱱᱩᱜᱼᱟ ᱥᱮᱨᱚᱠᱚᱢ ᱾ ᱠᱳᱱᱳ, ᱟᱫᱚ ᱮᱭ ᱠᱟᱨᱚᱱ ᱛᱮ ᱟᱫᱚ ᱵᱟᱝ ᱦᱩᱭᱩᱜ ᱜᱮᱭᱟ ᱪᱟᱥ ᱠᱚᱫᱚ ᱾ ᱢᱤᱫ ᱥᱤᱡᱤᱱ ᱜᱮ ᱾
ᱟᱪᱪᱷᱟ ᱟᱪᱪᱷᱟ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱾ ᱦᱚ ᱛᱟᱦᱚᱞᱮ ᱛᱟᱦᱚᱞᱮ ᱢᱤᱫ ᱥᱤᱡᱤᱱ ᱜᱮᱯᱮ ᱪᱟᱥ ᱜᱮᱭᱟ ᱵᱟᱝ?
ᱦᱮᱸ ᱢᱤᱫ ᱥᱤᱡᱤᱱ ᱜᱮ ᱾
ᱛᱟᱦᱚᱞᱮ ᱚᱱᱠᱟᱱ ᱥᱤᱛᱩᱝ ᱫᱤᱱ ᱫᱚ? ᱛᱟᱦᱚᱞᱮ ᱪᱮᱫ ᱠᱚᱯᱮ ᱪᱟᱥ ᱜᱮᱭᱟ ᱚᱱᱠᱟ ᱚᱱᱮ ᱛᱩᱲᱤ ᱛᱤᱞᱢᱤᱧ ᱚᱱᱟ ᱠᱷᱚᱥᱞᱟ ᱠᱚ
ᱦᱮᱸ ᱚᱱᱟ ᱠᱚᱫᱚᱞᱮ ᱪᱟᱥ ᱜᱮᱭᱟ ᱥᱤᱛᱩᱝ ᱫᱤᱱ ᱾
ᱥᱮ ᱡᱚᱱᱰᱨᱟ ᱢᱚᱸᱰᱨᱟ ᱠᱚᱯᱮ ᱪᱟᱥ ᱜᱮᱭᱟ ᱥᱮ ᱵᱟᱝ?
ᱡᱚᱸᱱᱰᱨᱟ ᱫᱚ ᱵᱟᱝᱜᱮ ᱦᱳᱭᱳᱜ ᱠᱷᱚᱥᱞᱟ ᱛᱩᱲᱤᱛᱮ ᱤᱱᱟᱹ ᱜᱮᱞᱮ ᱪᱟᱥ ᱜᱮᱭᱟ ᱟᱨᱠᱤ
ᱦᱮᱸ
ᱡᱚᱸᱰᱨᱟ ᱠᱚᱫᱚ ᱵᱟᱝ ᱪᱟᱥ ᱵᱟᱲᱟ ᱦᱩᱭ ᱠᱟᱱᱟ ᱛᱚ
ᱦᱮᱸ ᱦ
ᱟᱯᱮ ᱫᱚ ᱪᱮᱫ ᱞᱮᱠᱟ ᱛᱟᱞᱦᱮ ᱵᱟᱨ ᱥᱤᱧ ᱤᱭᱟᱹ ᱞᱮᱠᱟ
ᱦᱩᱸ ᱟᱞᱮ ᱦᱚᱸ ᱢᱤᱫ ᱥᱤᱡᱤᱱ ᱜᱮ ᱪᱟᱥ ᱫᱚ ᱦᱟᱸᱜ ᱢᱟᱱᱮ ᱠᱮᱱᱮᱞ ᱫᱟᱜ ᱢᱮᱥᱤᱱ ᱠᱚ ᱟᱲᱟᱜᱽ ᱜᱮᱭᱟ ᱢᱟᱱᱮ ᱵᱟᱨᱥᱤᱧ ᱠᱚ ᱟᱲᱟᱜ ᱜᱮᱭᱟ ᱟᱫᱚ ᱢᱤᱫ ᱥᱤᱡᱤᱱ ᱫᱚ ᱠᱟᱹᱴᱤᱡ ᱵᱮᱥᱤ ᱧᱚᱜ ᱠᱚ ᱟᱲᱟᱜᱽ ᱜᱮᱭᱟ ᱛᱚ ᱟᱨ ᱢᱤᱫ ᱥᱤᱡᱤᱱ ᱫᱚ ᱦᱩᱭᱩᱜ ᱠᱟᱱᱟ ᱠᱚᱢ ᱠᱚᱢ ᱠᱚ ᱟᱲᱟᱜ ᱜᱮᱭᱟ ᱢᱤᱫ ᱵᱟᱨ ᱫᱷᱟᱣ ᱟᱨ ᱱᱤᱭᱟᱹ ᱥᱤᱡᱤᱱ ᱠᱟᱹᱴᱤ ᱦᱟᱸᱜ ᱢᱟᱱᱮ ᱞᱟ ᱯᱟᱛᱟᱲ ᱜᱮ ᱦᱟᱸᱜ ᱢᱟᱱᱮ ᱡᱟᱦᱟᱸ ᱛᱤᱱ ᱫᱤᱱ ᱵᱟᱹᱫᱽ ᱠᱷᱮᱛ ᱠᱚᱨᱮ ᱤᱭᱟᱹ ᱛᱟᱦᱮᱱ ᱠᱟᱱᱟ ᱦᱟᱸᱜ ᱩᱱᱟᱹᱜ ᱫᱤᱱ ᱜᱮ ᱠᱚ ᱟᱲᱟᱜᱟ ᱟᱨ ᱵᱟᱠᱤ ᱫᱚ ᱦᱟᱸᱜ ᱵᱟᱝ ᱜᱮ ᱢᱟᱱᱮ ᱵᱤᱞᱮ ᱥᱟᱹᱛ ᱦᱳᱭ ᱞᱮᱱᱠᱷᱟᱱ ᱦᱟᱜ ᱫᱠᱚ ᱵᱚᱱᱫᱚᱭᱟ ᱩᱱᱫᱚ ᱵᱟᱹᱭ ᱵᱟᱹᱭᱛᱮ
ᱦᱳᱭ ᱛᱚ
ᱦᱮᱸ ᱟᱨ ᱟᱨ ᱠᱚᱢ ᱟᱫᱚ ᱚᱱᱟ ᱥᱤᱛᱩᱝ ᱥᱤᱡᱤᱱ ᱨᱮᱫᱚ ᱚᱱᱮ ᱛᱩᱲᱤ ᱛᱤᱞᱢᱤᱤᱱᱧ ᱠᱚᱠᱚ ᱮᱨ ᱞᱮᱱᱠᱷᱟᱱ ᱫᱚ ᱛᱚᱠᱷᱚᱱ ᱫᱚ ᱢᱤᱫ ᱵᱟᱨ ᱫᱷᱟᱣ ᱠᱚ ᱟᱲᱟᱜᱟᱜ ᱜᱮᱭᱟ
ᱦᱩᱸ ᱦᱩᱸ ᱟᱪᱪᱷᱟ
ᱩᱸ ᱜᱟᱰᱟ ᱫᱟᱜ ᱠᱚᱠᱚ ᱟᱲᱟᱜ ᱜᱮᱭᱟ ᱛᱚ ᱚᱱᱟ ᱥᱟᱶ ᱚᱱᱟ ᱠᱚᱜᱮ ᱦᱤᱡᱩᱜ ᱜᱮᱭᱟ ᱵᱟᱠᱷᱟᱡ ᱵᱟᱝ ᱜᱮ
ᱩᱸ ᱠᱷᱚᱥᱞᱟ ᱛᱩᱲᱤ ᱠᱚᱫᱚ ᱛᱟᱦᱞᱮ ᱯᱮ ᱪᱟᱥ ᱠᱮᱭᱟ
ᱦᱮᱸ ᱠᱷᱚᱥᱞᱟ ᱛᱩᱲᱤ ᱠᱚᱞᱮ ᱪᱟᱥ ᱜᱮᱭᱟᱮ ᱚᱱᱮ ᱢᱩᱞᱟᱹ ᱠᱚᱠᱚ ᱪᱟᱥ ᱵᱟᱲᱟᱭ ᱜᱮᱭᱟ ᱛᱚ ᱢᱟᱱᱮ ᱢᱩᱞᱟᱹ ᱠᱚ ᱚᱱᱮ ᱤᱭᱟᱹ ᱥᱟᱞᱟᱜ ᱚᱱᱮ ᱛᱩᱲᱤ ᱠᱚ ᱥᱟᱞᱟᱜ ᱜᱮᱠᱚ ᱮᱨ ᱜᱮᱭᱟ ᱢᱩᱞᱟᱹ ᱠᱚ ᱤᱱᱟᱹᱠᱷᱟᱱ ᱛᱩᱲᱤ ᱦᱚᱸ ᱦᱩᱭᱩᱜᱼᱟ ᱢᱩᱞᱟᱹ ᱦᱚᱸ ᱦᱩᱭᱩᱜᱼᱟ ᱚᱱᱠᱟ ᱟᱨᱠᱤ ᱮᱨ ᱵᱟᱲᱟᱭ ᱜᱮᱭᱟ ᱫᱚᱢᱮ ᱵᱮᱥᱤ ᱫᱚ ᱵᱟᱠᱚ ᱮᱨᱟ ᱟᱨᱠᱤ ᱠᱚᱢ ᱠᱚᱢ ᱜᱮ
ᱟᱪᱪᱷᱟ ᱦᱳᱭᱛᱚ
ᱦᱮᱸ ᱛᱟᱞᱦᱮ ᱜᱳᱚᱢᱦᱟ ᱯᱩᱨᱩᱚᱵᱽ ᱢᱟ ᱥᱮᱴᱮᱨᱚᱜ ᱠᱟᱱᱟ ᱚᱱᱠᱟᱱᱟᱜ ᱛᱟᱞᱦᱮ ᱚᱱᱠᱟᱱᱟᱜ ᱪᱮᱫ ᱯᱟᱛᱟ ᱯᱚᱨᱚᱵᱽ ᱠᱚ ᱵᱟᱝ ᱦᱩᱭᱩᱜᱼᱟ ᱟᱯᱮ ᱥᱮᱫ ᱫᱚ
ᱯᱟᱛᱟ ᱫᱚ ᱟᱞᱮ ᱱᱚᱛᱮ ᱫᱚ ᱥᱮᱨᱚᱠᱚᱢ ᱫᱚ ᱵᱟᱝ ᱦᱩᱭᱩᱜ ᱜᱮᱭᱟ, ᱟᱯᱮ ᱥᱮᱫ ᱫᱚ
ᱟᱞᱮᱥᱮᱫ ᱦᱚᱸ ᱚᱱᱠᱟ ᱦᱩᱭ ᱫᱚ ᱵᱟᱝ ᱦᱳᱭᱳᱜ ᱜᱮᱭᱟ, ᱯᱟᱪᱮᱫ ᱟᱯᱮᱥᱮᱫ ᱦᱩᱭᱩᱜᱭᱳ ᱜᱮᱪᱚ?
ᱵᱟ ᱵᱟ ᱟᱞᱮᱥᱮᱫ ᱦᱚᱸ ᱵᱟᱝᱼᱟ ᱜᱮ
ᱦᱩᱸ ᱛᱟᱞᱦᱮ ᱜᱚᱢᱦᱟ ᱨᱮᱫᱚ ᱛᱟᱞᱦᱮ ᱪᱮᱫ ᱯᱮ ᱯᱤᱴᱷᱟᱹᱭᱟ ᱪᱮᱫ ᱨᱮᱱᱟᱜ ᱯᱮ ᱯᱤᱴᱷᱟᱹᱭᱟ ᱦᱟᱸᱜ ᱥᱮ‌‌ ᱰᱩᱢᱵᱩᱜᱟᱯᱮ ᱡᱟᱦᱱᱟᱜ ᱯᱮ ᱵᱮᱱᱟᱣᱟ
ᱜᱮ ᱦᱮᱸ ᱡᱟᱹᱥᱛᱤ ᱛᱚ ᱰᱳᱢᱵᱳᱜ ᱜᱮᱛᱚ ᱠᱚ ᱵᱮᱱᱟᱣ ᱜᱮᱭᱟ ᱥᱟᱱᱛᱟᱲ ᱫᱚ ᱵᱮᱣᱦᱟᱨᱮᱫᱟ ᱟᱨᱠᱤ ᱫᱚ ᱵᱷᱜᱮ ᱛᱚ ᱡᱟᱹᱥᱛᱤ
ᱟᱹᱰᱤ ᱠᱤᱪᱷᱩ ᱵᱮᱱᱟᱣ ᱜᱟᱱᱚᱜᱼᱟ ᱰᱩᱢᱵᱩᱜ ᱜᱳᱞᱜᱩᱞᱟ ᱟᱹᱰᱤ ᱠᱤᱪᱷᱩ ᱜᱮ ᱵᱮᱱᱟᱣᱟ ᱜᱟᱱᱚᱜᱼᱟ
ᱚ
ᱪᱮᱫ ᱨᱮᱱᱟᱜ ᱯᱮ ᱵᱮᱱᱟᱣ ᱛᱮ
ᱟᱞᱮ
ᱦᱮᱸ
ᱚᱱᱮ ᱢᱟᱱᱮ ᱦᱚᱞᱚᱝ ᱨᱮ ᱟᱫᱚ ᱚᱱᱮ ᱢᱟᱞᱦᱟᱱ ᱢᱟᱞᱦᱟᱱ ᱵᱤᱱ ᱟᱸᱡᱚᱢ ᱠᱟᱫ ᱜᱮᱭᱟ
ᱦᱮᱸ ᱟᱸᱡᱚᱢ ᱟᱠᱟᱫ ᱜᱮᱭᱟ
ᱢᱟᱞᱦᱟᱱ ᱠᱚᱨᱮᱱᱟᱜ ᱦᱚᱸᱠᱚ ᱰᱩᱸᱵᱩᱜ ᱵᱟᱲᱟᱭ ᱜᱮᱭᱟ ᱛᱚ
ᱜᱚᱡᱦᱟ ᱨᱮᱫᱚ ᱞᱟᱹᱭ ᱫᱚᱠᱚ ᱛᱟᱞᱮ ᱨᱮᱱᱟᱜ ᱠᱚ ᱰᱩᱸᱵᱳᱠᱜᱽ ᱫᱚ
ᱛᱟᱞᱮ
ᱦᱮᱸ ᱛᱟᱞᱮ ᱨᱮᱱᱟᱜ ᱜᱮ ᱰᱩᱸᱵᱩᱠ ᱫᱚ ᱜᱚᱡᱦᱟ ᱨᱮᱡᱟ
ᱵᱟᱞᱤᱧ ᱵᱟᱰᱟᱭᱟ ᱛᱟᱦᱞᱮ
ᱚ ᱮᱸᱜ ᱛᱟᱞᱮ ᱨᱮᱱᱟᱜ ᱦᱮᱸ ᱛᱟᱞᱦᱮ ᱚᱱᱠᱟ ᱟᱹᱜᱩ ᱠᱮᱫᱟ ᱠᱚ ᱦᱟᱞᱟᱝ ᱠᱮᱫᱟᱠᱚ ᱦᱟᱞᱟᱝ ᱠᱟᱛᱮᱜ ᱠᱟᱹᱴᱤᱡ ᱤᱥᱠᱤᱨ ᱵᱟᱲᱟ ᱠᱟᱛᱮᱫ ᱨᱟᱥ ᱠᱚ